ᱨᱚᱲ ᱟᱸᱡᱚᱢᱚᱜ ᱠᱟᱱᱟ?
ᱦᱳᱭ ᱟᱸᱡᱚᱢᱟᱜ ᱠᱟᱱ ᱜᱮᱭᱟ, ᱟᱨ ᱤᱧᱟᱹᱜ?
ᱦᱮᱸ ᱟᱸᱡᱚᱢᱚᱜ ᱠᱟᱱᱟ ᱾
ᱮᱱ ᱦᱤᱞᱳᱜ ᱪᱮᱜ ᱮᱢ ᱢᱮᱱᱮᱜ ᱠᱟᱱ ᱛᱟᱦᱮᱱᱟ?
ᱚᱱᱮᱧ ᱞᱟᱹᱭᱮᱫ ᱛᱟᱦᱮᱸᱟ ᱡᱮ, ᱦᱳᱭ ᱾
ᱚ ᱠᱷᱮᱛ ᱨᱮᱯᱮ ᱤᱭᱟᱹᱭ ᱜᱮᱭᱟ ᱛᱚ ᱟᱯᱮ ᱫᱚ?
ᱦᱳᱭ ᱚᱱᱟ ᱡᱟᱦᱟᱸ ᱠᱚᱨᱮ ᱢᱟᱱᱮ ᱟᱱᱮ ᱟᱲᱮ ᱠᱚ ᱵᱟᱠᱚ ᱢᱟᱜ ᱠᱟᱜᱼᱟ, ᱡᱟᱦᱟᱸ ᱚᱱᱮ ᱠᱷᱮᱛ ᱠᱚᱨᱮ ᱟᱲᱮ ᱛᱟᱦᱮᱱ ᱜᱮᱭᱟ ᱥᱮ?
ᱦᱮᱸ ᱦᱮᱸ ᱾
ᱚᱱᱟ ᱠᱚ ᱡᱚᱠᱷᱚᱱ ᱠᱚ ᱢᱟᱜ ᱠᱟᱜᱼᱟ ᱡᱚᱠᱷᱚᱱ ᱫᱟᱜ ᱞᱤᱸᱜᱤ ᱟᱲᱜᱚᱱᱟ ᱦᱮᱸ ᱥᱮ
ᱦᱮᱸ ᱾
ᱛᱚᱠᱷᱚᱱ ᱚᱱᱟ ᱠᱚ ᱚᱸᱰᱮ ᱞᱮ ᱚᱰᱟᱣ ᱜᱮᱭᱟ ᱟᱫᱚ ᱥᱟᱭᱤᱰ ᱛᱮᱦᱚᱸ ᱞᱮ ᱤᱭᱟᱹᱣᱼᱟ ᱦᱮᱸ ᱾
ᱚ ᱦᱮᱸ, ᱟᱪᱪᱷᱟ ᱟᱫᱚ ᱚᱱᱟ ᱫᱚ ᱟᱞᱟᱫᱟ ᱨᱮ ᱛᱮᱦᱮᱱᱟ ᱥᱮ ᱵᱟᱝ, ᱪᱮᱫ ᱞᱮᱠᱟ ᱟᱯᱮ ᱵᱮᱱᱟᱣ ᱜᱮᱭᱟ ᱛᱚ ᱚᱱᱟ ᱫᱚ ᱪᱮᱫ ᱞᱮᱠᱟ ᱯᱮ ᱵᱮᱱᱟᱣᱟ? ᱟᱞᱮ ᱫᱚ ᱚᱱᱟ ᱫᱚ ᱡᱩᱫᱟᱹ ᱜᱮ ᱛᱮᱦᱮᱱᱟ ᱢᱟᱱᱮ ᱟᱞᱮ ᱥᱮ ᱦᱟᱱᱮ ᱛᱟᱭᱚᱢ ᱥᱮᱫ ᱫᱚ ᱮᱠᱵᱟᱨᱮ ᱞᱚᱢᱵᱟ ᱜᱮ ᱛᱮᱦᱮᱱᱟ ᱾
ᱚ, ᱚ ᱟᱯᱮ ᱫᱚ ᱢᱟᱱᱮ ᱦᱟᱱᱮ, ᱚ ᱢᱟᱱᱮ ᱟᱯᱮ ᱫᱚ ᱦᱟᱱᱮ
ᱢᱟᱱᱮ ᱦᱮᱸ ᱟᱹᱰᱤ ᱡᱷᱟᱹᱞ ᱞᱤᱸᱜᱤ ᱪᱟᱞᱟᱜᱼᱟ ᱥᱮ ᱟᱭ ᱟᱭᱢᱟ ᱦᱟᱹᱠᱩ ᱠᱚ ᱥᱟᱦᱟᱜ ᱫᱟᱲᱮᱜᱼᱟ ᱾ ᱟᱨ ᱵᱟᱠᱚ ᱫᱟᱹᱲ ᱫᱟᱲᱮᱜᱼᱟ ᱚᱸᱰᱮ ᱠᱷᱚᱱ ᱫᱚ ᱾
ᱜᱳᱞ ᱜᱳᱞ ᱵᱷᱟᱵ ᱯᱮ ᱵᱮᱱᱟᱣ ᱜᱮᱭᱟ, ᱟᱨ ᱢᱟᱱᱮ ᱚᱸᱰᱮ ᱠᱚ ᱵᱚᱞᱚᱱᱟᱠᱚ ᱟᱫᱚ ᱦᱟᱸᱰᱮ ᱠᱚ ᱤᱭᱟᱹ ᱠᱚᱜᱼᱟ ᱦᱮᱸᱥᱮ ᱞᱟᱛᱟᱨ ᱨᱮ ᱦᱮᱸ ᱥᱮ? ᱟᱞᱮ ᱫᱚ ᱚᱱᱟ ᱠᱚᱦᱚᱸ ᱟᱞᱮ ᱫᱚ ᱚᱱᱟ ᱦᱚᱸ ᱚᱱᱟ ᱜᱟᱹᱰᱭᱟᱹ ᱠᱚᱨᱮ ᱫᱚ ᱵᱟᱞᱮ ᱤᱭᱟᱹᱭ ᱜᱮᱭᱟ ᱟᱞᱮ ᱫᱚ ᱚᱱᱟ ᱦᱚᱸ ᱦᱟᱱᱮ ᱤᱭᱟᱹ ᱠᱚᱨᱮ ᱜᱮᱞᱮ ᱤᱭᱟᱹᱭ ᱜᱮᱭᱟ ᱠᱷᱮᱛ ᱠᱚᱨᱮ ᱜᱮ ᱾
ᱦᱳᱭ ᱚᱱᱟ ᱫᱚ ᱜᱟᱹᱰᱭᱟᱹ ᱨᱮᱫᱚ ᱵᱟᱝ ᱡᱩᱛᱩᱜᱼᱟ ᱚᱱᱟ ᱫᱚ ᱡᱟᱦᱟᱸᱨᱮ ᱫᱟᱜ ᱟᱹᱛᱩᱜᱼᱟ ᱥᱮ, ᱚᱸᱰᱮ ᱫᱚ ᱚᱸᱰᱮ ᱜᱮᱞᱮ ᱚᱸᱰᱮ ᱜᱮ ᱡᱩᱛᱩᱜᱼᱟ ᱚᱱᱟ ᱫᱚ, ᱚᱸᱰᱮ ᱜᱮᱞᱮ ᱞᱟᱜᱟᱣ ᱠᱮᱭᱟ᱾ ᱟᱨ ᱡᱟᱸᱦᱟᱸ ᱚᱱᱟᱨᱮ ᱴᱚᱱᱟᱧ ᱢᱮᱱᱮᱫ ᱠᱟᱱ ᱫᱚ ᱤᱭᱟᱹ ᱴᱚᱱᱟ ᱫᱚ ᱚᱱᱟ ᱫᱚ ᱪᱮᱫ ᱞᱮᱠᱟ ᱚᱱᱟ, ᱥᱟᱹᱲᱤ ᱠᱚ ᱥᱟᱹᱲᱤ ᱠᱚ ᱚᱱᱟᱨᱮ ᱚᱱᱟ ᱫᱚ ᱚᱱᱟ ᱫᱤᱭᱮᱞᱮ ᱵᱮᱱᱟᱣ ᱜᱮᱭᱟ ᱛᱚ ᱚᱱᱟᱨᱮ ᱚᱲᱮᱡ ᱠᱟᱛᱮ ᱛᱟᱯᱚᱨ ᱚᱱᱟ ᱠᱩᱧᱪᱤᱜ ᱠᱩᱧᱪᱤᱜ ᱠᱚᱞᱮ ᱟᱹᱜᱩ ᱠᱮᱫ ᱜᱮ᱾ ᱛᱟᱨᱯᱚᱨᱮ ᱚᱱᱟ ᱥᱮ ᱛᱚᱞ ᱢᱮᱥᱟᱭ ᱦᱩᱭᱩᱜᱼᱟ ᱪᱮᱫ ᱞᱮᱠᱟ᱾ ᱦᱟᱱᱟ ᱠᱚᱱᱟ ᱱᱤᱭᱟᱹ ᱛᱷᱚᱨᱟ ᱵᱟᱵᱮᱨ ᱮᱢ ᱤᱭᱟ. ᱠᱮᱫ᱾ ᱟᱱᱟ ᱠᱩᱪᱤᱨ ᱨᱮᱢ ᱛᱚᱞ ᱠᱮᱫᱟ ᱟᱨ ᱚᱱᱟ ᱤᱭᱟᱹ ᱨᱮ ᱚᱱᱟ ᱥᱟᱹᱲᱤ ᱨᱮ ᱦᱮᱸ
ᱦᱮᱸ
ᱚᱱᱮ ᱚᱝᱜᱟ ᱠᱟᱛᱮ ᱞᱮ ᱵᱮᱱᱟᱣᱟ ᱡᱮ ᱦᱟᱱᱟ ᱥᱟ ᱱᱤᱭᱟᱹ ᱥᱟᱶ ᱦᱮ ᱯᱩᱱ ᱠᱚᱱᱟ ᱛᱟᱦᱮᱱᱟ ᱛᱚ ᱯᱩᱱ ᱠᱚᱱᱟᱜ ᱟᱨ ᱵᱟᱨ ᱵᱟᱨᱭᱟ ᱠᱚᱧᱪᱮᱫ ᱞᱟᱜᱟᱜᱼᱟ᱾
ᱦᱮᱸ
ᱟᱫᱚ ᱚᱱᱮ ᱚᱱᱠᱟ ᱞᱮ ᱵᱮᱱᱟᱣᱭᱮᱫᱟ, ᱯᱮ ᱥᱮ ᱦᱤᱞᱳᱜ ᱚᱱᱠᱟ ᱯᱮ ᱵᱮᱱᱟᱣ ᱜᱮᱭᱟ ᱥᱮ ᱵᱟᱝ᱾
ᱵᱟ ᱟᱞᱮᱥᱮᱫ ᱫᱚ ᱚᱱᱟ ᱫᱚ ᱚᱱᱮ ᱦᱟᱱᱮ ᱤᱭᱟᱹ ᱞᱮᱠᱟᱞᱮ ᱵᱮᱱᱟᱣ ᱜᱮᱭᱟ ᱡᱟᱸᱦᱟᱸ ᱚᱱᱮ ᱢᱟᱱᱮ ᱚᱱᱟ ᱫᱚ ᱵᱮᱱᱟᱣ ᱠᱚ ᱢᱟᱱᱮ ᱢᱟᱜ ᱠᱷᱚᱧᱪᱤ ᱠᱚ ᱚᱱᱟ ᱠᱚ ᱠᱟᱹᱴᱤᱡ ᱠᱚ ᱦᱩᱥᱟᱠᱚ ᱦᱮᱸᱥᱮ᱾ ᱦᱮᱸ ᱥᱮ ᱵᱟ ᱟᱫᱚ ᱦᱩᱥᱤᱛ ᱠᱟᱛᱮ, ᱢᱟᱱᱮ ᱟᱢᱫᱟ ᱦᱩᱥᱤᱛ ᱦᱩᱭᱩᱜᱼᱟ ᱛᱟᱯᱚᱨᱮ ᱚᱱᱟ ᱛᱤᱱᱟ. ᱜ ᱡᱮᱞᱮᱧ ᱮᱢ ᱵᱮᱱᱟᱣᱟ ᱟᱢᱟᱜ ᱠᱩᱥᱤ ᱡᱩᱫᱤ ᱟᱢ ᱡᱩᱫᱤ ᱠᱟᱹᱴᱤᱡ ᱡᱮᱞᱮᱧᱚᱜ ᱮᱢ ᱵᱮᱱᱟᱣᱟ ᱛᱟᱦᱚᱞᱮ ᱡᱮᱞᱮ ᱧᱚᱜ ᱮᱢ ᱵᱮᱱᱟᱣ ᱫᱟᱲᱮᱭᱟᱜᱼᱟ ᱟᱢᱫᱟ ᱩᱢ ᱫᱚ ᱞᱟᱜᱟᱜᱼᱟ ᱥᱮ ᱟᱨ ᱡᱩᱫᱤ ᱵᱮᱥᱤ ᱡᱮᱞᱤᱧ ᱵᱟᱢ ᱵᱮᱱᱟᱣᱟ ᱛᱟᱦᱮ ᱩᱱ ᱫᱚ ᱦᱩᱰᱤ ᱵᱤᱥᱤ ᱢᱟᱫ ᱵᱟᱝ ᱞᱟᱜᱟᱜᱼᱟ ᱛᱮ ᱚᱱᱟ ᱢᱟᱫ ᱠᱚᱢ ᱦᱩᱥᱤᱫ ᱠᱮᱫᱟ ᱾ᱦᱩᱥᱤᱫ ᱠᱟᱛᱮᱫ ᱚᱱᱟ ᱢᱟᱱᱮ ᱦᱟᱱᱮ ᱡᱟᱸᱦᱟᱸ ᱞᱟᱭᱞᱢ ᱥᱩᱛᱟᱹᱢ ᱵᱟᱵᱮᱨ ᱡᱟᱸᱦᱟᱸ ᱧᱟᱢᱚᱜ ᱜᱮᱫᱚ᱾ ᱦᱮ ᱥᱮ ᱚᱱᱟ ᱵᱮᱵᱮᱨ ᱛᱮ ᱟᱹᱰᱤ ᱪᱮᱦᱨᱟᱢ ᱛᱚᱞ ᱠᱮᱫᱟ ᱢᱮᱢ ᱜᱟᱜ ᱠᱮᱫᱟ ᱜᱟᱜ ᱠᱟᱛᱮᱫ ᱢᱟᱱᱮ ᱦᱟᱱᱮ ᱯᱟᱴᱟ ᱞᱮᱠᱟᱢ ᱵᱮᱱᱟᱣ ᱠᱮᱫᱟ ᱯᱟᱴᱟ ᱪᱮᱫᱠᱟ ᱠᱚ ᱵᱮᱱᱟᱣᱟ᱾
ᱚᱱᱠᱟᱢ ᱵᱮᱱᱟᱣ ᱠᱮᱫᱟ ᱦᱮᱸ ᱯᱟᱴᱟ ᱪᱤᱠᱟᱹ ᱠᱚ ᱵᱮᱱᱟᱣᱟ ᱚᱱᱠᱟᱢ ᱵᱮᱱᱟᱣ ᱠᱮᱫᱟ ᱦᱮᱸ ᱥᱮ᱾ ᱵᱮᱱᱟᱣ ᱠᱟᱛᱮ ᱚᱱᱟ ᱜᱮ ᱟᱨᱦᱚᱸ ᱡᱟᱸᱦᱟᱸ ᱠᱷᱩᱱᱴᱤ ᱡᱟᱸᱦᱟᱸ ᱚᱱᱟ ᱠᱟᱹᱴᱤᱡ ᱢᱟᱜ ᱚᱱᱟ ᱠᱟᱹᱴᱤᱡ ᱢᱟᱱᱮ ᱯᱚᱱᱭᱟ ᱫᱚ ᱠᱟᱹᱴᱤᱡ ᱢᱟᱱᱮ ᱯᱚᱱᱭᱟ ᱵᱟᱠᱷᱟᱱ ᱛᱤᱱᱟᱹᱜ ᱡᱮᱞᱮᱧᱮᱢ ᱵᱮᱱᱟᱣᱟ ᱩᱱᱟᱹᱜ ᱜᱮ ᱠᱟᱹᱴᱤᱡ ᱢᱟᱫ ᱴᱟᱜ ᱠᱟᱹᱴᱤᱡ ᱠᱮᱴᱮᱡ ᱧᱚᱜᱼᱟᱜ ᱞᱟᱜᱟᱜᱼᱟ, ᱢᱟᱱᱮ ᱢᱚᱴᱟ ᱧᱚᱜ ᱵᱤᱥᱤ ᱫᱚ ᱟᱞᱚᱢ ᱦᱩᱥᱤᱫ ᱯᱟᱛᱞᱟᱭᱟᱜ ᱠᱟᱹᱴᱤᱡ ᱢᱚᱴᱟ ᱧᱚᱜ ᱞᱟᱜᱟᱜ ᱦᱮᱸ ᱥᱮ᱾
ᱦᱮᱸ
ᱛᱟᱨᱯᱚᱨᱮ ᱚᱱᱟ ᱢᱚᱴᱟ ᱧᱚᱜ ᱞᱟᱜᱟᱜᱼᱟ ᱛᱟᱨᱯᱚᱨᱮ ᱛᱟᱯᱚᱨ ᱚᱱᱟ ᱢᱚᱴᱟ ᱧᱚᱜ ᱞᱟᱜᱟᱜ ᱛᱟᱯᱚᱨᱮ ᱠᱟᱹᱴᱤᱡ ᱟᱫᱚ ᱚᱸᱰᱮᱢ ᱤᱭᱟᱹᱭᱟ ᱪᱮᱫ ᱠᱚ ᱞᱟᱹᱭ ᱚᱱᱟ ᱥᱟᱭᱤᱰ ᱨᱮᱢ ᱛᱚᱞᱟᱜᱼᱟ, ᱢᱟᱱᱮ ᱯᱩᱱ ᱠᱚᱲ ᱨᱮ ᱯᱩᱱᱭᱟ ᱦᱮᱸ ᱥᱮ᱾
ᱛᱚᱞ ᱠᱟᱛᱮᱫ ᱟᱫᱚ ᱚᱱᱮ ᱛᱤᱱᱟᱜ ᱢᱟᱨᱟᱝ ᱮ ᱮᱢ ᱵᱮᱱᱟᱣ ᱠᱟᱫᱟ ᱩᱱᱟᱹᱜ ᱜᱮ ᱚᱸᱰᱮ ᱢᱤᱫᱴᱟᱱ ᱵᱷᱩᱜᱟᱹᱜ ᱞᱮᱠᱟᱱᱟᱜ ᱮᱢ ᱵᱮᱱᱟᱣ ᱠᱟᱜᱼᱟ, ᱢᱟᱱᱮ ᱢᱟᱱᱮ ᱵᱚᱞᱚ ᱫᱚᱠᱚ ᱫᱟᱲᱮᱭᱟᱜᱼᱟ ᱠᱤᱱᱛᱩ ᱩᱰᱩᱠ ᱫᱚ ᱵᱟᱠᱚ ᱫᱟᱲᱮᱭᱟᱜᱼᱟ ᱦᱮᱸᱥᱮ᱾ ᱢᱟᱱᱮ ᱟᱫᱚ ᱚᱱᱠᱟᱢ ᱵᱮᱱᱟᱣ ᱠᱟᱜᱼᱟ ᱟᱫᱚ᱾ ᱢᱟᱱᱮ ᱟᱢ ᱟᱹᱰᱤ ᱟᱢᱫᱟ ᱨᱩᱢ ᱞᱮᱠᱟᱢ ᱵᱮᱱᱟᱣ ᱠᱟᱜᱼᱟ ᱢᱟᱱᱮ ᱯᱮᱭᱟ ᱯᱩᱱᱭᱟ ᱠᱷᱳᱯ ᱛᱟᱦᱮᱱᱟ ᱢᱟᱱᱮ ᱱᱚᱣᱟ ᱫᱷᱟᱨᱮ᱾ ᱠᱚ ᱵᱚᱞᱚ ᱫᱟᱲᱮᱭᱟᱜᱼᱟ ᱱᱚᱣᱟ ᱫᱷᱟᱨᱮ ᱠᱚ ᱵᱚ ᱫᱟᱲᱮᱭᱟᱜᱼᱟ ᱦᱮᱸ ᱥᱮ᱾ ᱛᱟᱨᱯᱚᱨᱮ ᱟᱫᱚ ᱟᱫᱚ ᱚᱱᱟ ᱜᱮᱞᱮ ᱚᱰᱟᱣ ᱟᱞᱮ ᱟᱫᱚ ᱚᱱᱟ ᱫᱚ ᱢᱟᱱᱮ ᱤᱭᱟᱹ ᱥᱮᱫ ᱫᱚ ᱵᱟᱞᱮ ᱚᱰᱟᱣᱟᱞᱮ ᱡᱟᱸ ᱥᱮᱫᱚᱱᱟᱜ ᱫᱟᱜ ᱞᱤᱜᱤᱱᱟ ᱚᱱᱟ ᱫᱚᱨᱮ ᱵᱟᱞᱮ ᱮᱰᱟᱣᱟ ᱟᱞᱮ ᱫᱚ᱾ ᱡᱟᱸᱦᱟᱸ ᱠᱷᱚᱱᱟᱜ ᱫᱟᱜ ᱢᱟᱱᱮ ᱡᱟᱸᱦᱟᱸ ᱥᱮ ᱟᱬᱜᱚᱱ ᱠᱟᱱᱟ ᱚᱱᱟ ᱫᱷᱟᱨᱮ ᱫᱚ ᱚᱱᱟ ᱵᱷᱩᱜᱟᱹᱜ ᱞᱮ ᱫᱚᱦᱚ ᱠᱟᱜᱼᱟ ᱟᱨ ᱡᱟᱸᱦᱟᱸ ᱫᱷᱟᱨᱮ ᱪᱮᱛᱟᱱ ᱫᱷᱟᱨᱮ ᱫᱚ ᱵᱟᱞᱮ ᱫᱚᱦᱚ ᱠᱟᱜᱼᱟ᱾ ᱟᱫᱚ ᱦᱟᱹᱠᱩ ᱠᱚᱫᱚ ᱦᱟᱹᱠᱩ ᱠᱚᱫᱚ ᱛᱚ ᱵᱟᱠᱚ ᱩᱱᱠᱩ ᱫᱚ ᱵᱟᱠᱚ ᱟᱹᱛᱩ ᱟᱛᱚ ᱩᱱᱠᱩ ᱫᱚ ᱦᱟᱹᱠᱩ ᱫᱚ ᱤᱭᱟᱹ ᱨᱟᱠᱟᱵ ᱦᱤᱡᱩᱜᱼᱟᱚ ᱡᱟᱦᱟᱸ ᱪᱮᱛᱟᱱ ᱥᱮᱫ ᱜᱮ ᱫᱟᱜ ᱡᱟᱦᱟᱸ ᱥᱮᱫ ᱞᱤᱸᱜᱤᱱᱟ ᱚᱱᱛᱮ ᱛᱮ ᱠᱟᱛᱮᱠᱚ ᱠᱚ ᱪᱟᱞᱟᱜᱼᱟ ᱦᱮᱸ ᱥᱮ,
ᱟᱪᱪᱷᱟ ᱟᱯᱮ ᱫᱚ ᱚᱱᱟ ᱫᱚ ᱪᱮᱫ ᱯᱮ ᱢᱮᱛᱟᱜ ᱜᱮᱭᱟ?
ᱚᱱᱟ ᱫᱚ ᱟᱞᱮ ᱫᱚ ᱜᱷᱩᱱᱤ ᱞᱮ ᱢᱮᱛᱟᱜ ᱜᱮᱭᱟ ᱜᱷᱩᱱᱤ᱾
ᱚ ᱟᱞᱮ ᱫᱚ ᱚᱱᱟ ᱫᱚ ᱯᱟᱥᱮ ᱤᱭᱟᱹ ᱚ ᱟᱢᱴᱷᱤ ᱞᱮ ᱢᱮᱛᱟᱜᱼᱟ ᱚᱱᱮ ᱪᱚ ᱢᱟᱱᱮ ᱜᱳᱞ ᱫᱚ ᱠᱷᱟᱹᱭᱚᱜ ᱦᱩᱭᱩᱜᱼᱟ ᱥᱮ ᱚᱱᱛᱮ ᱵᱟᱝ ᱥᱮ, ᱚᱱᱟ ᱠᱷᱟᱹᱭᱳ ᱨᱮ ᱠᱚ ᱵᱚᱞᱚᱜᱼᱟ ᱛᱚ, ᱥᱮ ᱪᱮᱫ ᱞᱮᱠᱟ? ᱚ ᱛᱟᱦᱞᱮ ᱫᱚ ᱚᱱᱟ ᱫᱚ ᱟᱞᱟᱫᱟ ᱜᱮᱭᱟ᱾ ᱟᱞᱮ ᱦᱚᱸ ᱚᱱᱠᱟ ᱢᱤᱫᱴᱮᱡ ᱤᱭᱟᱹ ᱞᱮᱠᱟ ᱵᱟᱛᱟ ᱚᱱᱠᱟ ᱦᱮᱸ ᱚᱱᱟ ᱠᱚ ᱜᱟᱜᱼᱟ ᱛᱚ ᱟᱨ ᱫᱟᱜ ᱩᱛᱩᱜᱼᱟ ᱟᱫᱚ ᱚᱱᱛᱮ ᱫᱚ ᱠᱚ ᱤᱭᱟᱹᱭᱟ, ᱦᱮᱸ,
ᱦᱩᱸ,
ᱟᱫᱷᱚᱢ ᱥᱚᱢᱚᱭ ᱫᱚ ᱚᱸᱰᱮ ᱚᱱᱛᱮ ᱠᱚ ᱞᱟᱜᱟᱣ ᱜᱮᱭᱟ ᱚᱠᱟ ᱥᱮ ᱫᱟᱜ ᱟᱛᱩ ᱦᱤᱡᱩᱜᱼᱟ ᱦᱮᱥᱮ ᱚᱸᱰᱮ ᱞᱟᱜᱟᱣ ᱠᱮᱫ ᱜᱮᱭᱟ ᱚᱱᱟ ᱞᱟᱦᱟ ᱨᱮᱠᱚ ᱞᱟᱜᱟᱣ ᱠᱮᱫ ᱜᱮ ᱟᱨ ᱚᱱᱠᱟ ᱛᱮ ᱦᱟᱠᱩ ᱠᱚ ᱤᱭᱟᱹᱜᱼᱟ ᱨᱟ ᱠᱟᱜᱼᱟ ᱚᱱᱠᱟ ᱨᱟᱠᱟᱵ ᱮᱱ ᱜᱮᱠᱚ ᱟᱨ ᱚᱱᱟ ᱠᱷᱟᱹᱭᱳ ᱠᱚ ᱰᱚᱵᱷᱟᱜ ᱠᱟᱜᱼᱟ ᱠᱚ ᱠᱟᱹᱴᱤᱡ ᱚᱸᱰᱮ ᱠᱩ ᱵᱚᱞᱚ ᱟᱠᱚ ᱮᱤᱵᱟᱨᱮ ᱚᱱᱟ ᱚᱱᱟ ᱫᱟᱜ ᱦᱚᱸ ᱛᱟᱦᱮᱱ ᱜᱮᱭᱟ ᱟᱨ ᱩᱱᱠᱩ ᱦᱚᱸᱠᱚ ᱛᱟᱦᱮᱱ ᱤᱸᱰᱮ ᱠᱷᱟᱱ ᱵᱟᱝ ᱠᱚ ᱜᱚᱡᱚᱜᱼᱟ ᱤᱱᱟ ᱡᱤᱭᱮᱫ ᱠᱚ ᱛᱟᱦᱮᱸᱱᱟ᱾ ᱚᱱᱠᱟ ᱚᱱᱟ ᱫᱚ ᱟᱢᱴᱷᱤ ᱞᱮ ᱢᱮᱛᱟᱜᱼᱟ ᱟᱞᱮ ᱥᱮᱱ ᱫᱚ ᱦᱮᱸ,
ᱥᱮᱫ ᱫᱚ ᱟᱞᱮ ᱥᱮᱫ ᱫᱚ ᱢᱟᱱᱮ ᱚᱱᱟ ᱵᱷᱩᱜᱟᱹ ᱛᱮᱫᱚ ᱫᱟᱜ ᱫᱚ ᱵᱟᱝ ᱯᱟᱨᱚᱢᱚᱜᱼᱟ ᱢᱟᱱᱮ ᱚᱱᱟ ᱡᱟᱦᱟᱸ ᱢᱟᱫ ᱛᱮᱞᱮ ᱵᱮᱱᱟᱣ ᱟᱠᱟᱫᱟ ᱟᱫᱚ ᱠᱟᱹᱴᱤᱡ ᱠᱟᱹᱴᱤᱡ ᱫᱚ ᱯᱟᱛᱞᱟ ᱯᱟᱛᱞᱟ ᱫᱚ ᱫᱟᱜ ᱫᱚ ᱛᱟᱵᱚᱜ ᱜᱮᱭᱟ ᱚᱱᱟ ᱫᱚ ᱢᱟᱱᱮ ᱫᱟᱜ ᱫᱚ ᱵᱟᱝ ᱟᱠᱚᱴ ᱩᱛᱟᱹᱨᱚᱜᱼᱟ᱾
ᱚᱱᱠᱟ ᱜᱮ ᱟᱫᱚ ᱚᱱᱟ ᱡᱟᱦᱟᱸ ᱞᱮ ᱤᱭᱟᱹ ᱠᱟᱜᱼᱟ ᱠᱷᱟᱹᱭᱟᱜᱼᱟ ᱟᱞᱮ ᱥᱮᱫ ᱰᱚᱵᱷᱟ ᱞᱮᱠᱟ ᱠᱟ ᱵᱮᱱᱟᱣ ᱠᱟᱜᱼᱟ ᱚᱸᱰᱮ ᱫᱚ ᱫᱟᱜ ᱫᱚ ᱵᱟᱝ ᱪᱟᱞᱟᱜᱼᱟ ᱚᱸᱰᱮ ᱫᱚ᱾
ᱦᱮᱸ ᱢᱟᱱᱮ ᱫᱟᱜ ᱫᱚ ᱚᱸᱰᱮ ᱫᱚ ᱵᱟᱝ ᱛᱵᱟ ᱠᱚᱜᱼᱟ ᱦᱳᱭ ᱦᱳᱭ,
ᱚᱱᱮ ᱫᱚ ᱟᱢ ᱡᱟᱦᱟᱸ ᱫᱟᱜ ᱮᱢ ᱠᱟᱜ ᱚᱱᱟᱜᱮ ᱛᱟᱦᱮᱸᱱᱟ ᱩᱱᱠᱩᱫᱚ ᱦᱟᱹᱠᱩ ᱡᱤᱭᱮᱫ ᱜᱮ ᱠᱚ ᱛᱟᱦᱮᱱᱟ ᱱᱚᱣᱟ
ᱦᱳᱭ ᱢᱟᱱᱮ ᱡᱟᱦᱟᱸ ᱦᱮᱸ ᱡᱟᱦᱟᱸ ᱫᱟᱜ ᱞᱤᱸᱜᱤᱱᱟ ᱚᱱᱟᱜᱮ ᱚᱱᱟᱜᱮ ᱛᱟᱦᱮᱱᱟ ᱦᱮᱸ ᱥᱮ ᱢᱟᱱᱮ ᱟᱢ ᱡᱩᱫᱤᱢ ᱨᱟᱠᱟᱵ ᱠᱮᱫᱟ ᱚᱱᱟ ᱫᱚ ᱫᱟᱜ ᱫᱚ ᱵᱟᱝ ᱛᱟᱦᱮᱱᱟ᱾
ᱵᱟᱝ,
ᱥᱮ ᱟᱯᱮ ᱥᱮᱫ ᱫᱚ ᱛᱟᱦᱮᱱᱟ ᱢᱟᱱᱮ ᱫᱟᱜ ᱯᱮ ᱮᱢᱟᱜᱼᱟ ᱵᱷᱤᱱᱟᱹ ᱫᱷᱤᱱᱟ ᱠᱟᱨᱛᱮ,
ᱵᱟᱝᱟ ᱚᱱᱟ ᱫᱚ ᱡᱟᱦᱟᱸ ᱚᱱᱟᱮ ᱟᱞᱮ ᱤᱭᱟᱹ ᱠᱟᱜ ᱞᱮ ᱜᱳᱞ ᱜᱮᱞᱮ ᱵᱮᱱᱟᱣ ᱠᱟᱜᱼᱟ ᱛᱚ᱾ ᱠᱷᱟᱹᱭᱳ ᱠᱟᱭᱟᱜ ᱞᱮ ᱫᱚ ᱚᱰᱮ ᱫᱚ ᱫᱟᱜ ᱫᱚ ᱵᱟᱝ ᱦᱤᱡᱩᱜ ᱜᱮᱭᱟ ᱟᱞᱮᱞᱮ ᱮᱢ ᱠᱟᱜᱼᱟ ᱡᱮᱛᱩ ᱦᱟᱹᱠᱩ ᱚᱸᱰᱮ ᱠᱚ ᱧᱩᱨᱩ ᱞᱮᱱᱠᱷᱟᱱ, ᱦᱟᱹᱠᱩ ᱡᱤᱭᱮᱫ ᱠᱚ ᱛᱟᱦᱮᱸ ᱫᱟᱲᱮᱭᱟᱜ ᱥᱟᱨᱟ ᱧᱤᱫᱟᱹ ᱛᱟᱦᱮᱱᱟ ᱛᱚ? ᱟᱨ ᱥᱮᱛᱟᱜ ᱵᱮᱞᱟ ᱞᱮ ᱪᱟᱞᱟᱜᱼᱟ ᱚᱱᱟ ᱟᱜᱩ ᱟᱫᱚ ᱩᱱ ᱡᱚᱠᱷ ᱦᱟᱹᱠᱩ ᱚᱸᱰᱮ ᱠᱚ ᱵᱚᱞ ᱠᱚ ᱟ᱾
ᱦᱮᱸ ᱞᱟᱹᱭ ᱢᱮ?
ᱟᱱᱟ ᱚᱱᱠᱟ ᱜᱮ ᱛᱟᱞᱮ ᱟᱭᱢᱟ ᱨᱚᱠᱚᱢ ᱪᱮᱫ ᱞᱮᱠᱟ ᱟᱯᱮ ᱥᱮ ᱚᱠᱟ ᱥᱟᱵ ᱠᱚ ᱟᱞᱮ ᱥᱮᱱ ᱚᱠᱟ ᱞᱮᱠᱟ ᱢᱮᱫ ᱵᱟᱰᱟᱭ ᱧᱟᱢ ᱱᱟ ᱥᱮ,
ᱦᱳᱭ ᱢᱟᱱᱮ ᱟᱞᱮ ᱥᱮᱫ ᱫᱚ ᱫᱟᱜ ᱠᱚᱫᱚ ᱵᱟᱠᱚ ᱮᱢ ᱠᱟᱜᱼᱟ, ᱦᱮᱸ ᱫᱚᱜ ᱠᱚᱫᱚ ᱵᱟᱠᱚ ᱮᱢᱟᱜᱼᱟ ᱛᱚ ᱢᱟᱱᱮ ᱚᱱᱟ ᱫᱚ ᱟᱞᱮ ᱫᱚ ᱢᱟᱱᱮ ᱫᱟᱜ ᱫᱚ ᱞᱤᱸᱜᱤᱱ ᱠᱟᱱ ᱜᱮᱭᱟ ᱥᱮᱛᱟᱜ ᱫᱷᱟᱹᱨᱤᱡ ᱜᱮ ᱞᱤᱜᱤᱱᱟ ᱦᱮᱸ ᱥᱮ ᱵᱟᱝ ᱟᱫᱚ, ᱚᱱᱮ ᱚᱱᱟ ᱫᱟᱜ ᱞᱤᱸᱜᱤᱱᱟ ᱚᱱᱟ ᱛᱮᱜᱮ ᱩᱱᱠᱩ ᱫᱚ ᱵᱟᱧᱪᱟᱣ ᱠᱚ ᱛᱟᱦᱮᱸᱱᱟ᱾ ᱟᱫᱚ ᱚᱱᱟ ᱡᱩᱫᱤᱢ ᱨᱟᱠᱟᱵᱟ ᱟᱫᱚ ᱫᱟᱜ ᱫᱚ ᱚᱱᱟ ᱫᱚ ᱵᱟᱝ ᱛᱟᱦᱮᱱᱟ ᱚᱸᱰᱮ ᱫᱚ ᱥᱟᱵ ᱜᱮᱵᱟ ᱫᱟᱜ ᱜᱮ ᱵᱟᱭ ᱥᱟᱵ ᱫᱚᱦᱚᱭᱟ ᱚᱸᱰᱮ ᱫᱚ᱾
ᱚ ᱟᱪᱪᱷᱟ ᱢᱟᱱᱮ ᱚᱱᱟ ᱫᱚ ᱟᱞᱟᱫᱟ ᱟᱢ ᱟᱠᱟᱴ ᱡᱟᱦᱟᱸᱴᱟᱜ ᱮᱢ ᱢᱮᱱᱮᱫ ᱮᱭᱟ ᱚᱱᱟᱫᱚ ᱧᱚᱜ ᱜᱮᱭᱟ ᱤᱧ ᱚᱠᱟᱴᱟᱜ ᱢᱮᱱ ᱫᱟ
ᱦᱳᱭ, ᱦᱳᱭ, ᱛᱟᱦᱚᱞᱮ ᱟᱯᱮ ᱥᱮᱫ ᱫᱚ ᱡᱟᱦᱟᱸᱧ ᱞᱟᱹᱭ ᱠᱮᱫᱟ ᱚᱱᱟ ᱫᱚ ᱵᱟᱝ ᱧᱟᱢᱚᱜ ᱜᱮᱭᱟ ᱚᱱᱠᱟᱱᱟᱜ ᱫᱚ?
ᱵᱟᱝ ᱟ ᱾
ᱚᱻ
ᱧᱟᱢᱚᱜ ᱜᱮ ᱯᱟᱥᱮᱪ ᱟᱫᱚ ᱤᱧ ᱫᱚ ᱩᱱᱟᱹᱜ ᱵᱟᱰᱟᱭ ᱵᱟᱹᱱᱩᱜ ᱛᱤᱧᱟᱹ ᱚᱠᱟ ᱡᱟᱦᱟᱸ ᱠᱚᱧ ᱧᱮᱞ ᱟᱠᱟᱜᱼᱟ ᱚᱱᱟᱜᱤ ᱚᱱᱟᱜᱤᱧ ᱞᱟᱹᱭ ᱟᱢ ᱠᱟᱱᱟ᱾
ᱦᱳᱭ ᱯᱟᱪᱮᱫ ᱟᱯᱮ ᱥᱮᱫ ᱫᱚ ᱧᱩᱛᱩᱢ ᱠᱚ ᱯᱟᱪᱮᱫ ᱮᱴᱟᱜ ᱨᱚᱠᱚᱢ ᱠᱚ ᱞᱟᱹᱭᱟ ᱦᱮᱸ ᱥᱮ ᱾
ᱦᱳᱭ ᱦᱳᱭ ᱦᱳᱭ ᱾
ᱚ ᱾
ᱵᱷᱟᱹᱜᱤ ᱜᱮ ᱛᱟᱦᱚᱞᱮ ᱾
ᱟᱨ ᱛᱟᱦᱞᱮ ᱟᱯᱮ ᱫᱚ ᱢᱟᱱᱮ ᱟᱯᱮ ᱥᱮᱫ ᱠᱷᱚᱱᱟᱜ ᱫᱚ ᱢᱟᱱᱮ ᱦᱟᱹᱠᱩ ᱥᱟᱵ ᱠᱚ ᱵᱟᱠᱚ ᱪᱟᱞᱟᱜ ᱜᱮᱭᱟ ᱢᱟᱱᱮ ᱡᱷᱟᱹᱞ ᱡᱷᱟᱹᱞ᱾
ᱦᱟᱹᱠᱩ ᱥᱟᱵ ᱫᱚ ᱡᱷᱟᱹᱞ ᱡᱷᱟᱹᱞ ᱫᱚ ᱪᱟᱞᱟᱣ ᱫᱚ ᱵᱟᱠᱚ ᱚᱱᱮ ᱩᱱ ᱚᱱᱟ ᱚᱱᱟ ᱪᱮᱫ ᱠᱚ ᱢᱮᱱᱟ ᱩᱱᱠᱩ ᱠᱟᱫᱟ ᱢᱟᱪ ᱠᱚ ᱧᱟᱢᱚᱜ ᱫᱚ ᱥᱮ ᱵᱚᱢᱵᱤ ᱦᱟᱹᱠᱩ ᱢᱮᱛᱟ ᱠᱚ ᱩᱱᱠᱩ ᱵᱤᱧ ᱞᱮᱠᱟ ᱫᱚ, ᱩᱱᱠᱩ ᱦᱟᱹᱠᱩᱭ ᱥᱟᱵ ᱜᱮ ᱠᱚ ᱪᱟᱞᱟᱜ ᱜᱮᱭᱟ ᱡᱟᱦᱟᱸ ᱨᱮ ᱚᱱᱟ ᱤᱭᱟᱹ ᱠᱚ ᱛᱟᱦᱮᱱ ᱜᱮᱭᱟ᱾ ᱚᱱᱮ ᱪᱮᱫ ᱠᱚ ᱚᱠᱟᱞᱮᱠᱟᱱ ᱡᱟᱭᱜᱟ ᱨᱮᱠᱚ ᱧᱟᱢᱚᱜ ᱜᱮᱭᱟ ᱚᱸᱰᱮ ᱠᱚ ᱪᱟᱞᱟᱜ ᱜᱮᱭᱟ᱾ ᱢᱟ ᱟᱞᱮ ᱥᱮᱫ ᱢᱟ ᱵᱟᱠᱚ ᱧᱟᱢᱚᱜ-ᱟ ᱩᱱᱟᱹᱜ ᱥᱮ ᱡᱟᱦᱟᱸ ᱨᱮ ᱤᱭᱟᱹ ᱠᱚ ᱛᱟᱦᱮᱱᱟ ᱥᱮ ᱚᱱᱟ ᱤᱭᱟᱹ ᱞᱮᱠᱟ, ᱪᱮᱫ ᱠᱚ ᱢᱮᱱᱟ ᱠᱚ ᱚᱱᱟ ᱞᱟᱛᱟᱨ ᱨᱮ ᱰᱚᱵᱟᱜ ᱰᱚᱵᱟᱜ ᱰᱚᱵᱷᱟᱜ ᱞᱮᱠᱟ ᱛᱟᱦᱮᱱ ᱜᱮᱭᱟ ᱛᱚ᱾ ᱠᱩ ᱛᱟᱦᱮᱱᱟ, ᱟᱫᱚ ᱚᱸᱰᱮ ᱜᱮ ᱦᱟᱜ ᱩᱱ ᱩᱱᱠᱩ ᱦᱟᱹᱠᱩ ᱫᱚᱠᱚ ᱧᱟᱢᱚᱜ ᱜᱮᱭᱟ᱾ ᱛᱚ ᱚᱸᱰᱮ ᱥᱟᱺᱜᱤᱧ ᱥᱟᱺᱜᱤᱧ ᱪᱟᱜᱟᱲ ᱛᱟᱦᱮᱱᱟ ᱫᱚᱠᱚ ᱦᱟᱹᱨᱤᱭᱟᱜ ᱟᱠᱚ ᱪᱩᱞᱞᱚ ᱱᱚᱰᱮ ᱢᱮᱱᱟᱜ ᱠᱚᱣᱟ ᱧᱮᱞ ᱠᱟᱫ ᱠᱚᱣᱟᱞᱮ ᱟᱨ ᱛᱚᱠᱷᱚᱱ ᱜᱮᱠᱚ ᱪᱟᱞᱟᱜ ᱛᱟᱦᱮᱜ ᱾ ᱱᱤᱭᱟᱹᱣ ᱠᱟᱛᱮᱜ
ᱟᱞᱮ ᱫᱚ ᱟᱞᱮ ᱫᱚ ᱠᱟᱹᱡ ᱟᱞᱮᱥᱮᱫ ᱫᱚ ᱪᱟᱞᱟᱜ ᱜᱮᱭᱟ ᱠᱚ ᱚᱱᱮ ᱱᱟᱹᱭ ᱠᱚᱨᱮ ᱥᱟᱵ ᱦᱟᱹᱠᱩ ᱥᱟᱵ ᱠᱚ ᱪᱟᱞᱟᱜ ᱜᱮᱭᱟ ᱟᱨ ᱵᱟᱠᱷᱟᱱ ᱡᱟᱦᱟᱸᱱᱟᱜ ᱡᱩᱫᱤ ᱤᱭᱟᱹ ᱠᱚᱨᱮ ᱡᱩᱫᱤ ᱟᱸᱡᱮᱫᱚᱜ-ᱟ᱾ ᱫᱟᱜ ᱚᱱᱮ ᱡᱟᱦᱟᱸ ᱰᱮᱢ ᱠᱚᱨᱮ ᱫᱟᱜ ᱟᱸᱡᱮᱫᱚᱜ ᱜᱮᱭᱟ ᱛᱚ᱾ ᱚᱸᱰᱮ ᱫᱚ ᱪᱟᱞᱟᱣ ᱵᱟᱲᱟᱜ ᱜᱮᱭᱟ ᱠᱚ ᱦᱟᱹᱠᱩ ᱥᱟᱵ ᱚᱱᱮ ᱢᱟᱨᱟᱝ ᱢᱟᱨᱟᱝ ᱦᱟᱹᱠᱩ ᱠᱚ ᱧᱟᱢᱚᱜ-ᱟ᱾
ᱦᱳᱭ᱾ ᱟᱨ ᱛᱟᱦᱚᱞᱮ ᱟᱯᱮ ᱥᱮᱫ ᱫᱚ ᱚᱱᱮ, ᱟᱯᱮ ᱥᱮᱫ ᱫᱚ ᱚᱱᱮ ᱠᱷᱮᱛ ᱠᱚᱨᱮ ᱫᱚ ᱦᱮᱸ ᱠᱷᱮᱛ ᱠᱚᱨᱮ ᱫᱚ ᱛᱟᱦᱚᱞᱮ ᱟᱯᱮ ᱥᱮᱫ ᱫᱚ ᱵᱟᱠ ᱠᱚ ᱤᱭᱟᱹ ᱜᱮᱭᱟ ᱚᱱᱮ ᱡᱟᱦᱟᱸ ᱠᱷᱮᱛ ᱠᱚᱨᱮ ᱡᱟᱦᱟᱸ ᱵᱟᱹᱲᱥᱤ ᱠᱚᱠᱚ ᱮᱰᱟ ᱦᱚᱴᱚᱠᱟᱜ‌ ᱫᱚ ᱡᱚᱠᱷᱚᱱ ᱚᱱᱮ ᱦᱩᱲᱩ ᱡᱚᱠᱷᱚᱱ ᱜᱟ ᱪᱷᱤᱜᱼᱟ, ᱢᱟᱱᱮ ᱦᱳᱲᱳ ᱡᱚᱠᱷᱚᱱ ᱫᱟᱨᱮ ᱢᱟᱱᱮ ᱦᱟᱨᱟᱜ-ᱟ ᱦᱮᱸᱥᱮ?
ᱦᱮᱸ᱾
ᱡᱚᱠᱷᱚᱱ ᱚᱱᱟ ᱜᱟᱪᱷᱤ ᱠᱚᱜ ᱜᱮᱭᱟ ᱛᱚᱠᱷᱚᱱ ᱚᱱᱟ ᱵᱟᱹᱲᱥᱤ ᱠᱟᱴᱟ ᱠᱚ ᱵᱟᱠᱚ ᱚᱰᱟᱣ ᱜᱮᱭᱟ ᱟᱯᱮ ᱠᱷᱮᱛ ᱠᱚᱨᱮ ᱵᱟᱯᱮ ᱚᱰᱟᱣ ᱜᱮᱭᱟ?
ᱵᱟᱹᱲᱥᱤ ᱪᱮᱫ ᱮᱢ ᱢᱮᱱ ᱠᱮᱜᱼᱟ?
ᱡᱟᱦᱟᱸ ᱚᱱᱮ ᱟᱯᱮ ᱠᱷᱮᱛ ᱠᱚᱨᱮᱫ ᱦᱮ ᱥᱮ ᱡᱚᱠᱷᱚᱱ, ᱡᱚᱠᱦᱚᱱ ᱚᱱᱮ ᱦᱩᱲᱩ ᱠᱚᱯᱮ ᱨᱚᱦᱚᱭ ᱠᱟᱫᱟ ᱚᱱᱟ ᱠᱚ ᱡᱚᱠᱷᱚᱱ ᱜᱟᱪ ᱪᱷᱤ ᱟᱥᱮ ᱚᱱᱮ ᱫᱟᱨᱮᱜ ᱫᱚ ᱦᱟᱨᱟᱜ ᱟ ᱦᱮᱸ ᱥᱮ?
ᱚᱱᱮ ᱡᱟᱦᱟᱸ ᱴᱷᱮᱸᱜᱟ ᱠᱚ ᱵᱤᱫ ᱠᱟᱜ ᱫᱚ
ᱦᱳᱭ ᱦᱳᱭ ᱾
ᱦᱮᱸ ᱤᱭᱟᱹ ᱫᱚᱠᱚ ᱧᱮᱞ ᱫᱚ ᱧᱮᱞ ᱠᱟᱜ ᱠᱚᱣᱟ ᱟᱫᱚ ᱢᱟᱱᱮ ᱮᱴᱟᱜ ᱦᱚᱲᱟᱜ ᱟᱞᱮᱭᱟᱜ ᱠᱷᱮᱛ ᱨᱮᱫᱚ ᱵᱟᱹᱧ ᱧᱮᱞ ᱟᱠᱟᱜ-ᱟ ᱚᱱᱠᱟ ᱫᱚ ᱾ ᱦᱳᱭ ᱮᱴᱟᱜ ᱦᱚᱲᱟᱜ ᱠᱷᱮᱛ ᱨᱤᱧ ᱞᱮᱞ ᱟᱠᱟᱜ-ᱟ᱾
ᱦᱮᱸ ᱵᱤᱫ ᱫᱚ ᱵᱟᱹᱧ ᱞᱟᱹᱭ ᱮᱫᱟ, ᱢᱟᱱᱮ ᱚᱱᱠᱟ ᱠᱟᱛᱮ ᱦᱟᱹᱠᱩ ᱠᱚ ᱥᱟᱵ ᱠᱚᱫᱚ ᱢᱟᱱᱮ ᱡᱟᱦᱟᱸ ᱚᱱᱮ
ᱚᱻ, ᱵᱟᱝᱟ ᱾ ᱚᱸᱰᱮ ᱜᱮ ᱧᱟᱢᱚᱜ-ᱟ ᱚᱱᱟ ᱫᱚ, ᱚ ᱟᱪᱪᱷᱟ ᱵᱟᱠᱚ ᱚᱱᱠᱟ ᱫᱚ ᱵᱟᱠᱚ ᱤᱭᱟᱹᱣ ᱠᱟᱜ-ᱟ ᱾
ᱚ ᱟᱞᱮ ᱥᱮᱫ ᱫᱚ ᱚᱱᱟ ᱢᱟᱱᱮ ᱦᱩᱲᱩ ᱠᱚ ᱡᱚᱠᱷᱚᱱ ᱚᱱᱮ ᱜᱮᱞᱮᱜ-ᱟ ᱦᱮᱸ ᱥᱮ ᱾
ᱦᱩᱸ ᱾
ᱛᱚ ᱜᱮᱞᱮ ᱞᱮᱱᱠᱷᱟᱱ ᱟᱫᱚ ᱛᱚᱠᱷᱚᱱ ᱛᱚ ᱦᱟᱹᱠᱩ ᱠᱚᱫᱚ ᱫᱚᱢᱮ ᱠᱚ ᱛᱟᱦᱮᱱ ᱜᱮᱭᱟ ᱩᱱᱠᱩ ᱞᱮᱧᱡᱨᱟ ᱦᱟᱹᱠᱩ ᱡᱟᱦᱟᱸᱭ ᱩᱱᱠᱩ ᱞᱮᱧᱡᱮᱨ ᱞᱮᱧᱡᱮᱨ ᱠᱚ ᱾ ᱤᱭᱟᱹ ᱛᱟᱦᱮᱱ ᱜᱮᱭᱟ ᱠᱚ ᱥᱮ?
ᱦᱮᱸ ᱾
ᱛᱚ ᱩᱱᱜᱮ ᱟᱫᱚ ᱞᱮᱸᱰᱮᱫ ᱠᱚᱠᱚ ᱛᱟᱲᱟᱣ ᱠᱚᱣᱟ ᱞᱮᱸᱰᱮᱫ ᱠᱚᱛᱮ ᱚᱱᱮ ᱢᱟᱱᱮ ᱠᱷᱮᱛ ᱚᱱᱮ ᱟᱲᱮ ᱠᱚᱨᱮ ᱚᱱᱟ ᱥᱟᱭᱤᱰ ᱥᱟᱭᱤᱰ ᱛᱮᱠᱚ ᱤᱭᱟᱹ ᱦᱚᱴᱚ ᱠᱟᱜ-ᱟ ᱾ ᱢᱟᱱᱮ ᱵᱟᱹᱲᱥᱤ ᱠᱟᱴᱟ ᱠᱚ ᱮᱰᱟᱣ ᱦᱚᱴᱚ ᱠᱟᱜ-ᱟ ᱾
ᱚ ᱵᱟᱝᱟ ᱵᱟᱠᱚ ᱚᱱᱠᱟ ᱫᱚ ᱵᱟᱠᱚ ᱤᱭᱟᱹᱭ ᱜᱮᱭᱟ ᱾
ᱚ ᱟᱞᱮ ᱥᱮᱫ ᱫᱚ ᱚᱱᱠᱟ ᱾
ᱚ ᱦᱳᱭ, ᱟᱫᱚ ᱡᱩᱫᱤ ᱦᱳᱲᱳ ᱠᱚ ᱵᱤᱞ ᱞᱟᱹᱴᱩᱜ-ᱟ ᱟᱨ ᱡᱚᱠᱷᱚᱱ ᱦᱟᱹᱠᱳ ᱠᱚ ᱛᱟᱦᱮᱱᱟ ᱛᱚᱠᱷᱚᱱ ᱫᱚ ᱟᱫᱚ ᱡᱟᱦᱟᱸ ᱨᱮ ᱰᱳᱵ ᱵᱟᱦᱟᱜ ᱠᱚᱜ-ᱟ ᱚᱸᱰᱮ ᱜᱮ ᱠᱚ ᱡᱟᱣᱨᱟ ᱠᱚᱜ-ᱟ ᱦᱟᱠᱳ ᱥᱮ ᱟᱫᱚ ᱚᱸᱰᱮ ᱜᱮ ᱪᱟᱞᱟᱜ ᱟᱞᱮ ᱵᱟᱱᱴᱤᱞ ᱠᱩ ᱥᱮ ᱵᱟᱹᱴᱤ ᱠᱚ ᱞᱤᱭᱮ ᱾ ᱟᱨ ᱯᱷᱟᱹᱛᱤᱭᱟᱜ ᱠᱚ ᱞᱤᱭᱟᱹ ᱟᱫᱚ ᱚᱸᱰᱮ ᱜᱮᱞᱮ ᱟᱨᱮᱡᱟ ᱫᱟᱜ ᱠᱚ ᱟᱲᱮᱭᱟᱞᱮ ᱾ ᱟᱫᱚ ᱚᱱᱠᱟ ᱠᱟᱛᱮᱫ ᱜᱮ ᱪᱟᱯᱚ ᱠᱟᱛᱮᱫ ᱞᱮ ᱥᱟᱵ ᱠᱚᱣᱟ ᱾
ᱚ ᱛᱟᱦᱞᱮ ᱟᱞᱮ ᱥᱮᱫ ᱫᱚ ᱟᱞᱮ ᱥᱮᱫ ᱫᱚ ᱚᱱᱮ ᱚᱱᱠᱟ ᱠᱟᱛᱮ ᱠᱚ ᱥᱟᱵ ᱠᱚᱣᱟ ᱡᱟᱦᱟᱸ ᱚᱱᱮ ᱟᱹᱰᱤ ᱪᱮᱦᱨᱟ ᱢᱟᱫ ᱤᱭᱟᱹ ᱢᱟᱜ ᱠᱤᱫᱟᱢ ᱟᱫᱚ ᱵᱤᱥᱤ ᱡᱮᱞᱤᱧ ᱡᱮᱞᱤᱧ ᱫᱚ ᱵᱟᱝ ᱚᱱᱠᱟ ᱵᱟᱨ ᱢᱚᱠᱟ ᱜᱟᱱ ᱵᱟᱨ ᱢᱚᱠᱟ ᱜᱟᱱ ᱵᱮᱥᱤ ᱡᱮᱞᱮᱧ ᱡᱮᱞᱮᱧ ᱫᱚ ᱟᱞᱚᱢ ᱢᱟᱜᱟ, ᱟᱫᱚ ᱚᱱᱠᱟ ᱠᱟᱛ ᱛᱮᱜᱮ ᱚᱱᱟ ᱠᱚᱨᱮ ᱠᱚ ᱵᱤᱫ ᱦᱚᱴᱚ ᱠᱟᱜ-ᱟ ᱟᱫᱚ, ᱟᱫᱚ ᱠᱚ ᱡᱷᱟᱹᱞᱤ ᱠᱚᱜ-ᱟ ᱱᱚᱛᱮ ᱠᱷᱚᱱᱮᱢ ᱵᱤᱫ ᱦᱚᱴᱚ ᱠᱮᱫᱟ ᱦᱟᱱᱛᱮ ᱠᱷᱚᱱᱟᱜ ᱮᱢ ᱧᱮᱞ ᱟᱹᱜᱩᱭᱫᱟ ᱟᱫᱚ ᱟᱨ ᱱᱚᱛᱮ ᱠᱷᱚᱱᱮᱢ ᱧᱮᱞ ᱤᱫᱤᱭᱮᱫᱟ ᱩᱱ ᱛᱮᱜᱮ ᱠᱚ ᱡᱷᱟᱹᱞᱤ ᱠᱚᱜ-ᱟ ᱟᱢᱫᱟ ᱾ ᱡᱟᱦᱟᱸᱭ ᱠᱚ ᱩᱱᱠᱩ ᱤᱭᱟᱹ ᱢᱮᱨᱚᱢ ᱜᱩᱯᱤ ᱠᱚᱠᱚ ᱪᱟᱞᱟᱜ ᱜᱮᱭᱟ, ᱡᱟᱦᱟᱸᱭ ᱠᱚ ᱰᱟᱸᱝ ᱨᱤ ᱜᱩᱯᱤ ᱠᱚ ᱩᱱᱠᱩ ᱠᱚ ᱵᱤᱥᱤ ᱠᱚ ᱮᱰᱟᱣ ᱠᱟᱫ ᱜᱮᱭᱟ ᱚᱱᱟ ᱠᱚᱫᱚ, ᱦᱳᱭ ᱾ ᱟᱨ ᱛᱟᱞᱦᱮ ᱤᱭᱟᱹ ᱢᱩᱠᱩᱴᱢᱩᱱᱤᱯᱩᱨ ᱫᱟᱬᱟᱱ ᱫᱚᱢ ᱪᱟᱞᱟᱣ ᱵᱟᱲᱟ ᱟᱠᱟᱱᱟ ᱥᱮ ᱵᱟᱝ?
ᱦᱳᱭ ᱱᱚᱸᱰᱮ ᱠᱚᱞᱮᱡᱽ ᱠᱷᱚᱱ ᱜᱮᱠᱚ ᱤᱫᱤ ᱞᱮᱫ ᱞᱮᱭᱟ ᱾
ᱚ ᱟᱨ ᱛᱟᱞᱦᱮ ᱢᱩᱠᱩᱴᱢᱩᱱᱤᱯᱩᱨ ᱨᱮ ᱛᱟᱞᱦᱮ ᱪᱮᱫ ᱠᱚ ᱡᱤᱱᱤᱥᱮᱢ ᱧᱮᱞ ᱠᱮᱫᱟ?
ᱢᱟᱱᱮ ᱥᱮᱨᱚᱠᱚᱢ ᱫᱮᱠᱷᱟ ᱞᱮᱠᱟᱱ ᱡᱤᱱᱤᱥ ᱫᱚ ᱪᱮᱫ ᱟᱞᱮ ᱫᱚ ᱦᱟᱱᱟ ᱚᱱᱮ ᱚᱠᱟ ᱥᱮᱜ ᱚᱱᱟ ᱰᱮᱢ ᱚᱠᱟᱨᱮ ᱢᱮᱱᱟᱜ ᱠᱟᱜ-ᱟ ᱦᱮᱸ, ᱢᱟᱱᱮ ᱚᱠᱟᱨᱮ ᱡᱟᱦᱟᱸ ᱨᱮ ᱞᱟᱹᱣᱠᱟᱹ ᱠᱚ ᱵᱟᱝ ᱛᱟᱦᱤᱸᱱᱟ ᱚᱸᱰᱮ ᱠᱚ ᱪᱟᱞᱟᱜ ᱫᱚᱠᱚ ᱾ ᱞᱟᱹᱣᱠᱟᱹ ᱞᱮᱠᱟ ᱮᱱᱫᱚ ᱚᱱᱚ ᱚᱱᱛᱮ ᱞᱮ ᱪᱟᱞᱟᱣ ᱞᱮᱱᱟ ᱡᱟᱦᱟᱸ ᱟᱞᱮᱭᱟᱜ ᱜᱮ ᱚᱱᱟ ᱯᱚᱨᱤᱵᱮᱥ ᱤᱫᱤ ᱠᱟᱛᱮᱫ ᱜᱮᱞᱮ ᱚᱸᱰᱮ ᱠᱚ ᱚᱱᱟ ᱜᱮᱞᱮ ᱪᱚᱨᱪᱟᱭᱮᱫ ᱠᱟᱱ ᱛᱟᱦᱮᱱᱟᱭ ᱮᱠᱵᱟᱨᱮ ᱚᱱᱟ ᱨᱤᱭᱟᱜ ᱯᱨᱚᱡᱮᱠᱴ ᱛᱟᱦᱮᱸ ᱠᱟᱱ ᱛᱟᱞᱮᱭᱟ ᱥᱮ ᱾
ᱛᱟᱞᱦᱮ ᱤᱭᱟᱹ ᱚᱸᱰᱮ ᱯᱮ ᱪᱟᱞᱟᱣ ᱞᱮᱱᱟ ᱟᱫᱚ ᱛᱟᱞᱦᱮ ᱢᱮᱫᱴᱟᱝ ᱤᱭᱟᱹ ᱡᱤᱱᱤᱥ ᱫᱚ ᱵᱟᱯᱮ ᱧᱮᱞ ᱟᱠᱟᱫᱟ ᱛᱚ ᱛᱟᱞᱦᱮ ᱡᱟᱦᱟᱸ
ᱢᱟᱱᱮ ᱦᱟᱱᱟ ᱛᱮᱭᱟᱜ ᱡᱟᱦᱟᱸ ᱚᱱᱟ ᱫᱟᱜ ᱟᱹᱛᱩᱜ ᱠᱟᱱᱟ ᱦᱮᱸ ᱚᱸᱰᱮ ᱚᱵᱫᱤ ᱜᱤᱧ ᱧᱮᱞ ᱠᱮᱜ-ᱟ ᱦᱟᱱ ᱛᱮ ᱫᱚ ᱦᱟᱱᱛᱮ ᱫᱚ ᱟᱨ ᱪᱟᱞᱟᱣ ᱫᱚ ᱵᱟᱝ ᱦᱩᱭ ᱞᱮᱱᱟ, ᱵᱮᱢ ᱰᱮᱢ ᱢᱮᱱᱟᱜ ᱠᱟᱡ ᱡᱚ ᱚᱸᱰᱮ ᱜᱮ ᱾ ᱟᱨ ᱞᱟᱛᱟᱨ ᱨᱤᱧ ᱧᱮᱞ ᱠᱮᱜ-ᱟ ᱵᱟᱵᱟ ᱤᱧ ᱫᱚ ᱚᱱᱠᱟ ᱫᱚ ᱛᱤᱥ ᱦᱚᱸ ᱵᱟᱹᱧ ᱧᱮᱞ ᱠᱟᱜ-ᱟ ᱮ ᱵᱚᱛᱚᱨ ᱜᱮ ᱵᱩᱡᱟᱜ ᱠᱟᱱᱟ ᱮᱠᱵᱟᱨ ᱩᱭᱩᱢ ᱛᱮᱦᱚᱸ, ᱫᱷᱤᱨᱤ ᱠᱚ ᱢᱮᱱᱟᱜ ᱟᱫᱚ ᱦᱚᱸ, ᱟᱫᱚ ᱩᱱᱟᱹᱜ ᱫᱟᱜ ᱫᱚ ᱵᱟᱝ ᱟᱹᱛᱩᱜ ᱠᱟᱱ ᱛᱟᱦᱮᱱᱟ ᱡᱟᱠᱜᱮ ᱛᱷᱚᱲᱟ ᱛᱷᱚᱲᱤ ᱚᱛᱩᱜ ᱟᱹᱛᱩᱜ ᱠᱟᱱ ᱛᱟᱸᱦᱮᱱᱟ ᱟᱫᱚ ᱟᱹᱰᱤ ᱪᱚᱨᱚᱠ ᱧᱮᱞᱚᱜ ᱠᱟᱱ ᱛᱟᱦᱮᱸᱱᱟ ᱧᱮᱞ ᱛᱮᱦᱚᱸ ᱫᱚᱢᱮ ᱪᱚᱨᱚᱠᱤᱧ ᱵᱩᱡᱷᱟᱹᱣ ᱠᱮᱜ-ᱟ ᱧᱮᱞ ᱫᱚ ᱾
ᱟᱫᱚ ᱚᱱᱟ ᱫᱚ
ᱦᱟᱱᱛᱮ ᱫᱚ ᱵᱟᱞᱮ ᱪᱟᱞᱟᱣ ᱞᱮᱱᱟ ᱡᱟᱦᱟᱸ ᱟᱵᱟᱨ ᱪᱮᱜ ᱠᱚ ᱢᱮᱱᱟᱜ ᱠᱟᱜ ᱫᱚ ᱦᱟᱱᱛᱮ ᱱᱟᱜ ᱯᱟᱨᱠᱤ ᱞᱤᱠᱟ ᱯᱟᱨᱠ ᱞᱤᱠᱟ ᱢᱤᱱᱟᱜ-ᱟ ᱥᱮ ᱥᱮ ᱚᱱᱛᱮ ᱨᱮ᱾ ᱚᱸᱰᱮ ᱫᱚ ᱵᱟᱞᱮ ᱪᱟᱞᱟᱣ ᱞᱮᱱᱟ᱾
ᱚᱠ ᱟᱨ ᱡᱟᱦᱟᱸ ᱡᱚᱠᱷᱚᱱ ᱚᱱᱟ ᱫᱟᱜ ᱠᱚᱠᱚ ᱟᱲᱟᱜ ᱠᱟᱜ-ᱟ ᱥᱮ ᱡᱟᱹᱯᱩᱫ ᱫᱤᱱ᱾ ᱢᱟᱱᱮ ᱠᱮᱱᱮᱞ ᱠᱚ ᱞᱟᱹᱜᱤᱜ ᱫᱟᱜ ᱠᱚ ᱟᱲᱟᱜ-ᱟ, ᱠᱮᱱᱮᱞ ᱛᱮ ᱫᱟᱜ ᱞᱤᱸᱜᱤ ᱞᱟᱹᱜᱤᱜ᱾ ᱦᱮᱸᱥᱮ?
ᱦᱩᱸ᱾
ᱦᱟᱱᱮ ᱪᱟᱥᱵᱟᱥ ᱫᱤᱱ ᱠᱚ ᱟᱲᱟᱜ ᱜᱮᱭᱟ ᱛᱚ ᱛᱚᱠᱷᱚᱱᱮᱢ ᱪᱟᱞᱟᱣ ᱞᱮᱱᱠᱷᱟᱱ ᱟᱨᱦᱚ ᱡᱟᱦᱟᱸᱟᱢ ᱞᱟᱹᱭ ᱠᱮᱫᱟ ᱚᱸᱰᱮ ᱫᱷᱤᱨᱤ ᱠᱚ ᱢᱮᱱᱟᱜ-ᱟ ᱚᱱᱠᱟ ᱛᱮ ᱫᱟᱜ ᱞᱤᱸᱜᱤᱱᱟ᱾ ᱛᱚᱠᱷᱚᱱ ᱫᱚ ᱟᱨᱦᱚᱸ ᱠᱟᱹᱴᱤᱡ ᱢᱚᱸᱡᱽ ᱧᱚᱜ ᱧᱮᱞᱚᱜ-ᱟ ᱛᱚᱠᱷᱚᱱ ᱫᱚ, ᱫᱟᱜ ᱠᱚ ᱟᱫᱚ ᱞᱤᱸᱜᱤᱱ ᱟᱛᱚ ᱟᱨ ᱦᱟ ᱠᱳ ᱠᱚᱠᱚ ᱫᱚᱱ ᱵᱟᱲᱟᱭᱟ, ᱦᱳᱭ ᱟᱨ ᱛᱟᱞᱦᱮ ᱟᱨ ᱛᱟᱞᱦᱮ ᱚᱸᱰᱮ ᱪᱟᱞᱟᱣ ᱠᱟᱛᱮᱜ ᱛᱚ ᱤᱭᱟᱹ ᱪᱟᱞᱟᱣ ᱠᱟᱛᱮᱜ ᱛᱚ ᱛᱟᱞᱦᱮ ᱛᱚ ᱤᱭᱟᱹ ᱡᱤᱱᱤᱥ ᱜᱮ ᱵᱟᱯᱮ ᱧᱮᱞ ᱞᱮᱫᱟ ᱡᱟᱦᱟᱸ ᱚᱸᱰᱮ ᱢᱮᱱᱟᱜ ᱫᱚ ᱡᱮ ᱢᱤᱫ ᱫᱷᱟᱨᱮ ᱨᱮᱱᱟᱜ ᱫᱟᱜ ᱫᱚ ᱢᱤᱫ ᱫᱷᱟᱨᱮ ᱨᱮᱱᱟᱜ ᱫᱟᱜ ᱫᱚ ᱵᱚᱰᱮ ᱜᱮᱭᱟ ᱢᱤᱫ ᱫᱷᱟᱨᱮ ᱱᱟᱜ ᱫᱚ ᱯᱷᱟᱨᱪᱟ ᱜᱮᱭᱟ, ᱚᱸᱰᱮ ᱯᱮ ᱧᱟᱢ ᱞᱮᱫᱟ ᱥᱮ ᱵᱟᱝ?
ᱵᱟᱝ ᱚᱱᱛᱮ ᱫᱚ ᱵᱟᱞᱮ ᱪᱟᱞᱟᱣ ᱞᱮᱱᱟ ᱟᱞᱮ ᱫᱚ ᱱᱚᱸᱰᱮ ᱠᱚᱠᱚ ᱤᱫᱤᱠᱟᱫ ᱞᱮᱭᱟ ᱥᱮ ᱦᱟ ᱠᱟᱹᱢᱤ ᱞᱟᱹᱜᱤᱫ ᱛᱮ ᱟᱫᱚ ᱠᱩ ᱫᱩᱢᱮ ᱫᱟᱬᱟᱱᱮᱢ ᱪᱟᱞᱟᱣ ᱞᱮᱱᱠᱷᱟᱱ ᱫᱚ ᱚᱱᱛᱮ ᱞᱮ ᱪᱟᱞᱟᱣ ᱠᱚᱜ-ᱟ ᱟᱫᱚ ᱫᱟᱬᱟᱱ ᱜᱮᱛᱚ ᱵᱟᱞᱮ ᱪᱟᱞᱟᱣ ᱠᱟᱱᱟ ᱥᱮ ᱾ ᱥᱮ ᱟᱞᱮ ᱢᱟ ᱟᱫᱚ ᱵᱟᱠᱚ ᱪᱟᱞᱟᱣ ᱦᱚᱪᱚ ᱞᱮ ᱠᱟᱱᱟ ᱦᱟᱱᱛᱮ ᱦᱚᱸ ᱥᱮᱫ ᱦᱚᱸ ᱟᱫᱚ ᱚᱱᱠᱟ ᱫᱚ ᱧᱮᱞ ᱵᱟᱝ ᱦᱩᱭ ᱞᱮᱱᱟ᱾
ᱚ ᱚᱸᱰᱮ ᱫᱚᱠᱚ ᱞᱟᱹᱭᱟ ᱡᱮ ᱚᱸᱰᱮᱢ ᱪᱟᱞᱟᱣ ᱞᱮᱱᱠᱷᱟᱱ ᱚᱱᱟ ᱫᱚᱢ ᱧᱮᱞ ᱚᱱᱟ ᱫᱚ ᱢᱟᱱᱮ ᱧᱮᱞ ᱵᱟᱲᱟ ᱦᱩᱭ ᱠᱟᱱ ᱜᱮᱭᱟ ᱢᱟᱱᱮ ᱟᱹᱰᱤ ᱫᱷᱟᱣ ᱪᱟᱞᱟᱣ ᱫᱚ ᱪᱟᱞᱟᱣ ᱦᱩᱭ ᱠᱟᱱᱟ᱾ ᱯᱟᱹᱭᱞᱟᱹ-ᱯᱟᱹᱭᱞᱟᱹ ᱫᱚ ᱵᱟᱝ ᱧᱮᱞ ᱵᱟᱲᱟ ᱦᱳᱭ ᱠᱟᱱᱟ, ᱟᱫᱚ ᱯᱚᱨᱮ ᱛᱮᱫᱚ ᱰᱮᱞᱮ ᱰᱮᱞᱮ ᱛᱮ ᱧᱮᱞ ᱦᱩᱭᱱᱟ᱾